ᱡᱚᱦᱟᱨ ᱜᱮ ᱜᱚᱢᱠᱮ
ᱡᱚᱦᱟᱨ ᱜᱮ ᱡᱚᱦᱟᱨ ᱜᱮ ᱜᱚᱢᱠᱮ ᱟᱸᱡᱚᱢᱚᱜ ᱠᱟᱱᱟ ᱵᱮᱥ ᱞᱮᱠᱟ ᱨᱚᱲ
ᱦᱮᱸ ᱟᱸᱡᱚᱢᱚᱜ ᱠᱟᱱ ᱜᱮᱭᱟ
ᱦᱩᱸᱻ ᱤᱭᱮ ᱜᱚᱢᱠᱮ ᱱᱟᱯᱟᱭ ᱵᱟᱲᱟ ᱜᱮᱛᱚ
ᱱᱟᱯᱟᱭ ᱵᱟᱲᱟ ᱜᱮ ᱱᱤᱭᱟᱹ ᱜᱷᱟᱹᱲᱤᱡ ᱠᱚ ᱱᱷᱟᱜ ᱠᱷᱟᱱ ᱟᱹᱵᱤᱱ ᱜᱮ
ᱦᱮᱸ ᱱᱟᱯᱟᱭ ᱵᱟᱲᱟ ᱜᱮ ᱱᱟᱜ
ᱟᱫᱚ ᱢᱟᱡᱟᱱ ᱠᱚ ᱡᱚᱢ ᱫᱚ ᱦᱩᱭ ᱮᱱᱟ ᱥᱮ ᱟᱹᱣᱨᱤᱭᱟ
ᱦᱮᱸ ᱮᱭ ᱦᱩᱭ ᱠᱟᱛᱮ ᱜᱮ ᱫᱩᱲᱩᱵ ᱵᱟᱲᱟ ᱦᱩᱭ ᱟᱠᱟᱱᱟ
ᱚᱦᱚᱻ
ᱟᱹᱵᱤᱱᱟᱜ ᱫᱚ ᱜᱚᱢᱠᱮ
ᱦᱮᱸ ᱢᱟᱡᱟᱱ ᱫᱚ ᱱᱷᱟᱜ ᱠᱷᱟᱱ ᱚᱱᱠᱟ ᱥᱮᱛᱟᱜ ᱡᱚᱢᱟᱜ ᱫᱚ ᱡᱚᱢ ᱦᱳᱭ ᱟᱠᱟᱱᱟ ᱱᱷᱟᱜ ᱟᱫᱚ ᱢᱟᱡᱟᱱ ᱫᱚ
ᱤᱥᱤᱱ ᱵᱟᱲᱟ ᱠᱟᱛᱮᱜ ᱜᱮ ᱱᱷᱟᱜ ᱦᱮᱡ ᱦᱩᱭ ᱟᱠᱟᱱᱟ ᱵᱟᱲᱜᱮ ᱥᱮᱫ ᱨᱮ ᱦᱚᱭ ᱡᱚᱢ ᱠᱷᱟᱹᱛᱤᱨ ᱦᱮᱡ ᱦᱩᱭ ᱠᱟᱱᱟ
ᱟᱪᱪᱷᱟ ᱟᱪᱪᱷᱟ ᱟᱹᱞᱤᱧ ᱦᱩᱞᱤᱧ ᱫᱩᱲᱩᱵ ᱠᱟᱱᱟ ᱞᱮ ᱚᱲᱟᱜ ᱨᱮᱱᱟᱜ ᱪᱷᱟᱴᱠᱟ ᱠᱚᱥᱮᱜ ᱟᱹᱰᱤ ᱪᱮᱦᱨᱟ ᱦᱚᱭᱮᱜᱟ
ᱦᱩᱸ ᱦᱩᱸ
ᱟᱪᱪᱷᱟ ᱜᱚᱢᱠᱮ ᱟᱹᱵᱤᱱ ᱫᱚ ᱚᱠᱟ ᱥᱮᱫ, ᱟᱛᱩ ᱫᱤᱥᱚᱢ ᱫᱚ ᱚᱠᱟ ᱨᱮ ᱛᱟᱵᱤᱱ
ᱚᱱᱠᱟ ᱟᱛᱳ ᱫᱤᱥᱚᱢ ᱵᱟᱠᱩᱲᱟ ᱥᱮᱫ
ᱟᱯᱮ ᱚᱱᱛᱮ ᱥᱮᱫ ᱥᱟᱱᱛᱟᱞᱤ ᱢᱤᱰᱤᱭᱟᱢ ᱤᱥᱠᱩᱞ ᱠᱚ ᱢᱮᱱᱟᱜ ᱟᱥᱮ ᱵᱟᱝ
ᱚᱱᱠᱟ ᱫᱚ ᱟᱨᱟᱢᱵᱷᱚ ᱵᱟᱲᱟ ᱟᱠᱟᱱ ᱜᱮᱭᱟ ᱜᱚᱝᱠᱮ ᱠᱚᱢ ᱵᱮᱥᱤ ᱫᱚ, ᱞᱟᱯᱟᱝ ᱥᱮ ᱪᱮᱫ ᱫᱷᱟᱹᱨᱤᱡ ᱦᱚᱸᱠᱚ ᱯᱟᱲᱟᱣ ᱜᱚᱫᱚᱜ ᱠᱟᱱ ᱜᱮᱭᱟ, ᱥᱳᱨ ᱪᱟᱹᱞᱩᱣᱟ ᱟᱠᱟᱱ ᱜᱮᱭᱟ᱾
ᱟᱹᱰᱤ ᱟᱹᱰᱤ ᱥᱟᱨᱦᱟᱣ ᱱᱚᱣᱟ ᱟᱹᱰᱤ ᱱᱟᱯᱟᱭ ᱠᱟᱛᱷᱟ ᱠᱟᱱ ᱜᱮᱭᱟ᱾ ᱟᱫᱚ ᱫᱚ ᱜᱤᱫᱽᱨᱟᱹ ᱠᱚᱣᱟᱜ ᱪᱮᱫ ᱞᱮᱠᱟ ᱧᱮᱞᱚᱜ ᱠᱟᱱᱟ ᱵᱮᱥ ᱵᱟᱲᱟ ᱜᱮ,
ᱜᱤᱫᱽᱨᱟᱹ ᱠᱚᱢᱟ ᱛᱚ ᱱᱤᱡᱮ ᱛᱮᱢᱟ ᱛᱤᱥ ᱨᱮᱦᱚᱸ ᱵᱟᱝᱠᱚ ᱠᱷᱚᱡᱚᱜᱼᱟ ᱡᱮ, ᱤᱧ ᱥᱟᱨᱟ ᱜᱷᱟᱹᱲᱤᱡ ᱤᱧ ᱯᱟᱲᱦᱟᱜ ᱢᱟ ᱥᱮ ᱤᱧ ᱵᱟ ᱥᱟᱭᱠᱮᱞ ᱜᱤᱫᱽᱨᱟᱹ ᱠᱚᱫᱚ ᱠᱚ ᱠᱷᱚᱡᱚᱜ ᱜᱮᱭᱟ ᱡᱮ ᱤᱧ ᱥᱮᱪᱮᱫ ᱛᱤᱧ ᱥᱮᱪᱮᱫᱚᱜ ᱢᱟ ᱞᱟᱯᱷᱟᱝ ᱥᱮᱪᱮᱫ ᱛᱤᱧ ᱥᱮᱪᱮᱫᱚᱜ ᱢᱟ, ᱢᱮᱱᱠᱷᱟᱱ ᱚᱱᱟ ᱞᱮᱠᱟᱛᱮ ᱡᱟᱦᱟᱸ ᱠᱟᱹᱢᱤ ᱫᱚᱨᱠᱟᱨ ᱚᱱᱟ ᱫᱚ ᱚᱠᱛᱚ ᱨᱮᱱᱟᱜ ᱠᱟᱹᱢᱤ ᱫᱚ ᱜᱤᱫᱽᱨᱟᱹ ᱫᱚ ᱟᱠᱚᱛᱮᱫ ᱵᱟᱝ ᱠᱚ ᱠᱚᱨᱟᱣ-ᱟ, ᱟᱫᱚ ᱢᱟᱪᱮᱫ ᱨᱮᱱᱟᱜ ᱦᱚᱸ ᱞᱟᱹᱠᱛᱤ ᱢᱮᱱᱟᱜᱼᱟ ᱟᱥᱮ ᱟᱫᱚ ᱢᱟᱪᱮᱫ ᱨᱮᱱᱟᱜ ᱚᱵᱷᱟᱵᱽ ᱛᱮ ᱜᱤᱫᱽᱨᱟᱹ ᱦᱚᱸ ᱩᱱᱟᱹᱜ ᱮᱠᱴᱟ ᱫᱚ ᱵᱟᱝᱠᱚ ᱯᱟᱲᱦᱟᱣ ᱜᱚᱫᱚᱜ ᱜᱮᱭᱟ ᱾ᱦᱩᱸ
ᱦᱸ ᱦᱮᱸ ᱚᱱᱟ ᱫᱚ ᱦᱮᱸ ᱡᱚᱛᱷᱟᱛ ᱠᱟᱛᱷᱟ ᱠᱟᱱ ᱜᱮᱭᱟ, ᱢᱟᱪᱮᱫ ᱚᱵᱷᱟᱵᱽ ᱫᱚ ᱦᱩᱭᱩᱜ ᱠᱟᱱ ᱜᱮ ᱛᱟᱵᱚᱱᱟ᱾ ᱟᱞᱮ ᱱᱚᱛᱮ ᱨᱮᱦᱚᱸ ᱥᱟᱱᱛᱟᱞᱤ ᱢᱤᱰᱤᱭᱟᱢ ᱥᱠᱩᱞ ᱢᱮᱱᱟᱜᱼᱟ, ᱮᱵᱟᱨ ᱜᱤᱫᱽᱨᱟᱹ ᱠᱚ ᱰᱷᱮᱨ ᱰᱷᱮᱨ ᱤᱫᱤᱜ ᱠᱟᱱᱟ ᱠᱚ ᱱᱤᱛᱚᱜ ᱥᱚᱝᱠᱷᱟ ᱨᱮ ᱟᱫᱚ ᱦᱟᱸᱜ ᱢᱤᱫᱴᱤᱡ ᱨᱮ ᱧᱮᱞ ᱧᱟᱢᱚᱜ ᱠᱟᱱᱟ ᱜᱤᱫᱽᱨᱟᱹ ᱠᱚ ᱟᱸ ᱯᱟᱲᱦᱟᱣ ᱨᱮ ᱫᱷᱮᱭᱟᱱ ᱴᱟᱜ ᱠᱚᱢᱚᱜ ᱠᱟᱱ ᱛᱟᱠᱚᱣᱟ, ᱠᱟᱨᱚᱱ ᱫᱚ ᱪᱮᱫ ᱠᱟᱱᱟ ᱚᱱᱟᱜᱮ ᱮ ᱠᱟᱹᱴᱤᱡ ᱵᱮᱱ ᱞᱟᱹᱭ ᱞᱮᱠᱷᱟᱱ ᱵᱷᱟᱹᱜᱤ ᱠᱚᱜᱼᱟ᱾
ᱦᱩᱸ
ᱪᱮᱫ ᱦᱩᱭ ᱫᱟᱟᱲ
ᱜᱚᱝᱠᱮ ᱜᱤᱫᱽᱨᱟᱹ ᱜᱤᱫᱽᱨᱟᱹ ᱠᱚ ᱯᱟᱲᱦᱟᱣ ᱠᱷᱚᱱ ᱚᱪᱚᱜᱚᱜ ᱨᱮᱱᱟᱜ ᱠᱟᱨᱚᱱ ᱫᱚ ᱟᱱᱟᱴ ᱢᱮᱱᱟᱜ ᱟᱠᱟᱫᱟ, ᱠᱤᱪᱷᱩ ᱜᱤᱫᱽᱨᱟᱹ ᱫᱚ ᱟᱱᱟᱴ ᱫᱟᱨᱟᱭ ᱛᱮ ᱨᱮᱦᱚᱸᱠᱚ ᱚᱪᱚᱜᱚᱜ ᱜᱮᱭᱟ ᱡᱮ ᱚᱲᱟᱜ ᱠᱷᱚᱱᱟᱜ ᱠᱟᱹᱣᱰᱤ ᱵᱟᱝ
ᱚᱲᱟᱜ ᱨᱮᱱᱟᱜ ᱟᱱᱟᱴ ᱮᱴᱠᱮᱴᱚᱬᱮ ᱠᱷᱚᱱ ᱦᱚᱛᱮᱫ ᱛᱮ ᱮᱡ ᱛᱮᱦ ᱨᱮᱦᱚᱸ ᱠᱤᱪᱷᱩ ᱜᱤᱫᱽᱨᱟᱹ ᱫᱚ ᱯᱟᱲᱦᱟᱣ ᱠᱚ ᱵᱟᱹᱜᱤᱭᱮᱫ ᱜᱮᱭᱟ ᱚᱱᱠᱟ ᱫᱚ ᱧᱮᱞ ᱫᱚ ᱧᱮᱞ ᱵᱟᱲᱟᱜ ᱠᱟᱱ ᱜᱮᱭᱟ᱾ ᱚᱱᱟ ᱥᱟᱶᱛᱮ ᱟᱨᱦᱚᱸ ᱱᱚᱝᱠᱟ ᱫᱚ ᱠᱤᱪᱷᱩ ᱧᱮᱞ ᱜᱚᱫᱚᱜ ᱠᱟᱱ ᱜᱮᱭᱟ ᱡᱮ, ᱠᱤᱪᱷᱩ ᱜᱤᱫᱽᱨᱟᱹ ᱫᱚ ᱚᱱᱟ ᱡᱩᱣᱟᱹᱱ ᱚᱠᱛᱚ ᱨᱮᱱᱟᱜ ᱡᱟᱦᱟᱸ ᱨᱟᱹᱥᱠᱟᱹ ᱛᱮᱫ
ᱦᱮᱸ ᱦᱮᱸ
ᱚᱱᱟ ᱨᱟᱹᱥᱠᱟᱹ ᱵᱟᱝᱠᱚ ᱥᱟᱸᱢᱵᱷᱟᱲᱟᱣ ᱫᱟᱲᱮᱭᱟᱜ ᱛᱮ ᱚᱱᱟ ᱨᱟᱹᱥᱠᱟᱹ ᱛᱮ ᱨᱮᱦᱚᱸ ᱠᱚ ᱵᱟᱹᱜᱤ ᱜᱚᱫᱚᱜ ᱜᱮᱭᱟ ᱪᱮᱫ ᱢᱟᱱᱮ ᱯᱟᱲᱦᱟᱣ ᱥᱮᱫ ᱫᱷᱮᱭᱟᱱ ᱵᱟᱝᱠᱚ ᱮᱢᱚᱜ-ᱟ᱾
ᱟᱪᱪᱷᱟ ᱟᱪᱪᱷᱟ ᱵᱟᱝ ᱟᱞᱮ ᱥᱮᱫ ᱦᱚᱸ ᱱᱚᱝᱠᱟ ᱟᱞᱮ ᱥᱮᱫ ᱦᱚᱸ ᱱᱚᱝᱠᱟ ᱜᱮ ᱦᱩᱭᱩᱜ ᱠᱟᱱ ᱠᱷᱟᱹᱛᱤᱨ ᱠᱩᱠᱞᱤ ᱴᱟᱜ ᱤᱧ ᱫᱚᱦᱚ ᱠᱮᱫᱼᱟ ᱡᱮ, ᱟᱯᱮ ᱥᱮᱫ ᱨᱮᱱ ᱦᱚᱸ ᱜᱤᱫᱽᱨᱟᱹ ᱠᱚ ᱮᱸᱴᱠᱮᱴᱚᱬᱮ ᱠᱚ ᱧᱩᱨᱩᱜ ᱠᱟᱱᱟ ᱥᱮ ᱪᱮᱫ ᱟᱞᱮ ᱱᱚᱛᱮ ᱫᱚ ᱦᱟᱸᱜ ᱱᱚᱣᱟ ᱠᱚ ᱵᱤᱥᱮᱥ ᱠᱟᱨᱚᱱ ᱫᱚ ᱦᱟᱸᱜ ᱢᱤᱫᱴᱮᱱ ᱦᱩᱭᱩᱜ ᱠᱟᱱᱟ ᱚᱲᱟᱜ ᱨᱮᱱᱟᱜ ᱢᱤᱫᱴᱤᱡ ᱯᱚᱨᱤᱵᱮᱥ ᱟᱨ ᱥᱟᱶᱛᱮ ᱚᱱᱟᱫᱚ ᱡᱩᱣᱟᱹᱱ ᱵᱚᱭᱚᱥ ᱟᱜ ᱠᱟᱛᱷᱟ ᱫᱚᱧ ᱞᱟᱹᱭ ᱠᱮᱫᱼᱟ, ᱚᱱᱟ ᱥᱟᱶ ᱥᱟᱶᱛᱮ ᱱᱚᱜᱼᱚᱭ ᱨᱟᱹᱥᱠᱟᱹ ᱡᱟᱦᱟᱸ ᱟᱵᱚᱣᱟᱜ ᱥᱚᱢᱟᱡᱽ ᱢᱟ ᱨᱟᱹᱥᱠᱟᱹ ᱨᱮᱵᱚᱱ ᱛᱟᱦᱮᱱ ᱜᱮᱭᱟ ᱟᱵᱚ ᱥᱚᱢᱟᱡᱽ ᱨᱮᱱ ᱦᱚᱲ ᱫ‌ᱚ ᱟᱫᱚ ᱨᱟᱹᱥᱠᱟᱹ ᱛᱤᱱᱟᱹᱜ ᱜᱟᱱ ᱢᱤᱫᱴᱤᱡ ᱡᱟᱭᱜᱟ ᱨᱮᱠᱚ ᱥᱮᱴᱮᱨ ᱟᱠᱟᱱᱟ ᱡᱟᱦᱟᱸ ᱫᱚ
ᱦᱮᱸ
ᱩᱢᱮᱨ ᱥᱟᱶᱛᱮ ᱛᱟᱞ ᱵᱟᱝ ᱢᱤᱞᱟᱹᱜ ᱠᱟᱱᱟ, ᱚᱱᱟ ᱠᱷᱟᱹᱛᱤᱨ ᱩᱱᱠᱩ ᱫᱚ ᱚᱞᱚᱜ ᱯᱟᱲᱦᱟᱜ ᱰᱟᱦᱟᱨ ᱠᱷᱚᱱ ᱫᱚᱠᱚ ᱚᱪᱚᱜ ᱜᱤᱰᱤ ᱟᱠᱟᱱ ᱞᱮᱠᱟᱜᱮ᱾ ᱟᱫᱚ ᱦᱟᱸᱜ ᱵᱷᱚᱵᱤᱥᱥᱚᱛ ᱨᱮ ᱪᱮᱫ ᱦᱩᱭᱩᱜᱼᱟ ᱚᱱᱟ ᱫᱚ ᱦᱟᱸᱜ ᱵᱟᱝ ᱞᱟᱹᱭ ᱜᱟᱱᱚᱜ ᱠᱟᱱᱟ᱾ ᱟᱫᱚ ᱪᱮᱫ ᱠᱚ ᱟᱹᱵᱤᱱ ᱫᱚ ᱪᱮᱫ ᱠᱚᱵᱤᱱ? ᱪᱤᱱᱛᱟᱹ ᱵᱟᱲᱟ ᱟᱠᱟᱜᱼᱟ ᱱᱚᱣᱟ ᱠᱚ ᱤᱫᱤ ᱠᱟᱛᱮ ᱪᱤᱠᱟᱹᱛᱮ ᱥᱩᱫᱷᱨᱟᱹᱣ ᱜᱟᱱᱚᱜᱼᱟ?
ᱚᱱᱠᱟ ᱫᱚ ᱱᱟᱜ ᱪᱤᱱᱛᱟᱹ ᱢᱟ ᱦᱩᱭ ᱟᱠᱟᱱ ᱜᱮᱭᱟ᱾ ᱥᱮᱪᱮᱫ ᱵᱟᱝᱠᱷᱟᱱ ᱫᱩᱱᱭᱟᱹ ᱪᱮᱫ ᱦᱚᱸ ᱵᱟᱝ ᱪᱤᱠᱟᱹᱜᱼᱟ᱾ ᱢᱤᱫᱴᱟᱝ ᱢᱟᱹᱱᱢᱤᱭᱟᱜ ᱵᱟ ᱢᱤᱫᱴᱟᱝ ᱥᱚᱢᱟᱡᱽ ᱵᱟ ᱢᱤᱫᱴᱮᱱ ᱡᱟᱛᱤ ᱩᱱ ᱜᱮ ᱞᱟᱦᱟᱜᱼᱟ ᱡᱟᱦᱟᱸᱭ ᱛᱤᱱᱰᱟᱜ ᱚᱱᱟ ᱥᱚᱢᱟᱡᱽ ᱨᱮᱱ ᱵᱟ ᱚᱱᱟ ᱡᱟᱹᱛᱤ ᱨᱮᱱ ᱦᱚᱲ ᱠᱚ ᱥᱮ ᱞᱟᱯᱷᱟᱝ ᱥᱮᱪᱮᱫ ᱛᱮᱠᱚ ᱥᱮᱪᱮᱫᱚᱜᱼᱟ ᱵᱟᱹᱲᱛᱤ ᱠᱷᱚᱱ ᱵᱟᱹᱲᱛᱤ᱾ ᱛᱚᱵᱮᱭᱟᱱᱟᱝ ᱢᱤᱫᱴᱟᱝ ᱥᱚᱢᱟᱡᱽ ᱞᱟᱦᱟᱥᱮᱫ ᱞᱟᱦᱟ ᱪᱟᱞᱟᱜᱼᱟ᱾ ᱥᱮᱪᱮᱫ ᱨᱮᱱᱟᱜ ᱟᱱᱟᱴ ᱦᱚᱛᱮᱡ ᱛᱮᱜᱮ ᱢᱤᱫᱴᱟᱝ ᱦᱮ
ᱟᱫᱚ ᱢᱟ ᱦᱟᱸᱜ ᱡᱷᱚᱛᱚ ᱢᱟ ᱥᱮᱪᱮᱫ ᱜᱮᱛᱚ ᱵᱮᱥ ᱞᱮᱠᱟ ᱵᱟᱠᱚ ᱦᱟᱛᱟᱣᱮᱫ ᱛᱟᱵᱚᱱᱟ᱾
ᱦᱮᱸ ᱞᱟᱯᱷᱟᱝ ᱥᱮᱪᱮᱫ ᱵᱟᱝᱠᱷᱟᱱ ᱫᱚ ᱪᱮᱫ ᱞᱮᱠᱟᱨᱮ ᱥᱚᱢᱟᱡ ᱦᱚᱸ ᱞᱟᱦᱟᱜᱼᱟ? ᱥᱮᱪᱮᱫ ᱫᱚ ᱟᱹᱰᱤ ᱛᱮᱫ ᱜᱮ ᱞᱟᱹᱠᱛᱤᱭᱟᱱᱟᱜ ᱠᱟᱱᱟ᱾
ᱟᱹᱰᱤᱛᱮᱫ ᱜᱮ ᱞᱟᱠᱛᱤᱭᱟ᱾ ᱟᱫᱚ ᱥᱮᱪᱮᱫ ᱫᱚ ᱦᱟᱸᱜ ᱥᱩᱫᱷᱩ ᱡᱮ ᱥᱠᱩᱞ ᱠᱚᱞᱮᱡᱽ ᱨᱮᱜᱮ ᱦᱩᱭᱩᱜᱼᱟ ᱚᱱᱠᱟ ᱫᱚ ᱦᱟᱸᱜ ᱵᱟᱝ ᱫᱚ ᱠᱤᱪᱷᱩ ᱠᱤᱪᱷᱩ ᱥᱮᱪᱮᱫ ᱫᱚ ᱚᱲᱟᱜ ᱠᱚᱨᱮ ᱟᱹᱛᱩ ᱠᱚᱨᱮ ᱦᱚᱸ ᱫᱚᱨᱠᱟᱨ ᱟᱠᱟᱱ ᱜᱮᱭᱟ᱾ ᱟᱨ ᱢᱤᱫ ᱡᱩᱫᱤ ᱧᱮᱞᱚᱜᱼᱟ ᱟᱵᱚᱣᱟᱜ ᱞᱟᱭ ᱞᱟᱠᱪᱟᱨ ᱦᱤᱥᱟᱹᱵ ᱛᱮ ᱡᱟᱦᱟᱸ ᱮᱱᱮᱡ ᱥᱮᱨᱮᱧ ᱠᱚ ᱚᱱᱟ ᱠᱚᱫᱚ
ᱚᱸ
ᱟᱫᱚ ᱚᱱᱟ ᱢᱚᱪᱟ ᱨᱮᱜᱮ ᱢᱮᱱᱟᱜᱼᱟ ᱦᱟᱸᱜ ᱜᱤᱫᱽᱨᱟᱹ ᱠᱚ ᱮᱴᱟᱜ ᱰᱟᱦᱟᱨ ᱨᱮᱠᱚ ᱛᱟᱲᱟᱢᱮᱜᱼᱟ ᱱᱤᱛᱚᱜ ᱫᱚᱢᱮ ᱜᱮ ᱱᱤᱭᱟᱹ ᱠᱚ ᱫᱚᱢᱮ ᱮᱴᱠᱮᱴᱚᱬᱮ ᱦᱩᱭᱩᱜ ᱠᱟᱱᱟ ᱦᱟᱸᱜ ᱟᱞᱮ ᱱᱚᱛᱮ ᱫᱚ ᱦᱟᱸᱜ᱾
ᱦᱮᱸ᱾
ᱜᱚᱝᱠᱮ ᱟᱵᱤᱱ ᱚᱱᱠᱟ ᱪᱮ ᱵᱤᱱ ᱪᱤᱱᱛᱟᱹ ᱵᱷᱟᱵᱽᱱᱟ ᱟᱠᱟᱫᱼᱟ ᱡᱮ ᱱᱚᱣᱟ ᱠᱚ ᱥᱩᱫᱷᱨᱟᱹᱣ ᱞᱟᱹᱜᱤᱫ ᱵᱟ ᱟᱵᱚ ᱱᱚᱣᱟ ᱡᱟᱛᱤ ᱥᱟᱶᱛᱟ ᱞᱟᱦᱟ ᱞᱟᱹᱜᱤᱫ ᱪᱮᱫ ᱠᱚᱵᱚᱱ ᱩᱭᱦᱟᱹᱨ ᱵᱟᱲᱟ ᱟᱠᱟᱜᱼᱟ ᱪᱮᱫ ᱞᱮᱠᱟ ᱠᱟᱛᱮ ᱞᱟᱦᱟ ᱫᱟᱲᱮᱭᱟᱜᱼᱟ?
ᱟᱫᱚ ᱩᱭᱦᱟᱹᱨ ᱫᱚ ᱦᱟᱸᱜ ᱩᱭᱦᱟᱹᱨ ᱵᱟᱲᱟ ᱠᱟᱜ ᱜᱮᱭᱟᱞᱤᱧ ᱚᱱᱟ ᱫᱚ ᱦᱟᱸᱜ ᱡᱟᱹᱥᱛᱤ ᱫᱚ ᱵᱟᱝ ᱨᱮᱦᱚᱸ᱾ ᱪᱤᱱᱛᱟᱹ ᱵᱷᱟᱵᱱᱟ ᱱᱚᱝᱠᱟ ᱦᱩᱭ ᱠᱟᱱᱟ ᱡᱟᱦᱟᱸ ᱡᱮ ᱮᱸᱜ ᱯᱟᱹᱴᱷᱩᱣᱟᱹ ᱠᱚ ᱢᱮᱱᱟᱜ ᱠᱚᱣᱟ, ᱡᱩᱣᱟᱹᱱ ᱦᱟᱨᱟ ᱜᱤᱫᱽᱨᱟᱹ ᱠᱚ ᱢᱮᱱᱟᱜ ᱠᱚᱣᱟ, ᱩᱱᱠᱩ ᱠᱚ ᱡᱟᱦᱟᱸ ᱛᱤᱱᱟᱹᱜ ᱞᱟᱯᱷᱟᱝ ᱥᱮᱪᱮᱫ ᱠᱚ ᱦᱟᱛᱟᱣᱮᱜᱼᱟ ᱚᱱᱟ ᱵᱮᱥ ᱞᱮᱠᱟ ᱠᱚ ᱦᱟᱛᱟᱣ ᱫᱟᱲᱮᱭᱟᱜ᱾ ᱢᱟ ᱤᱱᱟᱹ ᱢᱤᱫᱴᱤᱡ ᱡᱟᱦᱟᱸ ᱫᱚ ᱯᱚᱨᱚᱵᱚᱨᱛᱤ ᱜᱤᱫᱽᱨᱟᱹ ᱠᱚ ᱠᱟᱹᱴᱤᱡ ᱡᱚᱜᱟᱣ ᱫᱟᱲᱮ ᱮᱢᱟᱠᱚᱣᱟᱭ ᱟᱨ ᱡᱚᱛᱚ ᱠᱷᱚᱱ ᱢᱟᱲᱟᱝ ᱨᱟᱥᱛᱟ ᱦᱩᱭ ᱫᱟᱲᱮᱭᱟᱜᱼᱟ ᱚᱱᱟ ᱫᱚ ᱦᱩᱭᱩᱜ ᱠᱟᱱᱟ ᱡᱟᱦᱟᱸᱭ ᱡᱮ ᱯᱟᱨᱜᱟᱱᱟ ᱢᱮᱱᱟᱜ ᱠᱚ ᱛᱟᱵᱚᱱᱟ ᱢᱟᱹᱡᱷᱤ ᱠᱚ ᱢᱮᱱᱟᱜ ᱠᱚᱛᱟ ᱵᱚᱱᱟ ᱩᱱᱠᱩ ᱡᱩᱫᱤ ᱟᱹᱛᱩ ᱟᱹᱛᱩ ᱪᱟᱞᱟᱣ ᱠᱟᱛᱮᱜ ᱚᱲᱟᱜ ᱚᱲᱟᱜ ᱪᱟᱞᱟᱣ ᱠᱟᱛᱮᱜ ᱠᱚ ᱟᱨ ᱜᱟᱨᱰᱤᱭᱮᱱ ᱠᱚᱠᱚ ᱥᱚᱪᱮᱛᱚᱱ ᱠᱚᱣᱟ ᱡᱮ ᱪᱮᱫ ᱪᱮᱫ ᱠᱚᱨᱟᱣ ᱫᱚᱨᱠᱟᱨ ᱪᱮᱫ ᱵᱟᱝᱟ᱾ ᱛᱟᱯᱚᱨ ᱟᱹᱛᱩ ᱟᱹᱛᱩ ᱨᱮ ᱟᱵᱚ ᱞᱟᱭ ᱞᱟᱠᱪᱟᱨ ᱪᱮᱫ ᱞᱮᱠᱟ ᱡᱤᱱᱤᱥ ᱠᱚ ᱚᱱᱟ ᱠᱚ ᱡᱩᱫᱤ ᱜᱤᱫᱽᱨᱟᱹ ᱠᱚ ᱥᱮᱬᱟ ᱨᱮᱱᱟᱜ ᱢᱤᱫᱴᱮᱱ ᱵᱮᱵᱚᱥᱛᱟ ᱛᱮᱭᱟᱨ ᱦᱩᱭᱩᱜᱼᱟ᱾ ᱛᱟᱦᱚᱞᱮ ᱫᱚ ᱟᱥᱟᱭᱫᱟᱹᱧ ᱱᱚᱣᱟ ᱮᱴᱠᱮᱴᱚᱬᱮ ᱴᱟᱜ ᱵᱟᱝ ᱦᱩᱭ ᱩᱛᱟᱹᱨᱚᱜᱼᱟ᱾
ᱚᱸ
ᱦᱮᱸ ᱜᱚᱢᱠᱮ ᱟᱵᱤᱱ ᱫᱚ ᱪᱮᱫ ᱵᱤᱱ ᱪᱤᱠᱟᱹ ᱵᱟᱲᱟᱭᱟ? ᱟᱵᱤᱱ ᱫᱚ ᱪᱮᱫ ᱵᱤᱱ ᱪᱤᱠᱟᱹ ᱵᱟᱲᱟᱭ ᱜᱮᱭᱟ?
ᱱᱚᱝᱠᱟ ᱫᱚ ᱪᱮᱫ ᱦᱚᱸ ᱵᱟᱝ ᱪᱤᱠᱟᱹᱭ ᱦᱩᱭᱩᱜ ᱜᱮᱭᱟ ᱱᱤᱛᱚᱜ ᱠᱚᱞᱮᱡᱽ ᱠᱚ ᱠᱚᱢᱯᱞᱤᱴ ᱵᱟᱲᱟᱣ ᱠᱟᱱ ᱛᱮ ᱚᱲᱟᱜ ᱥᱮᱫ ᱨᱮᱜᱮ ᱠᱟᱱᱟᱜ ᱚᱱᱠᱟ ᱫᱚ ᱠᱚᱢᱯᱤᱴᱮᱴᱤᱵᱷ ᱮᱠᱡᱟᱢ ᱠᱚᱜᱮ ᱧᱮᱞ ᱵᱟᱲᱟ ᱦᱩᱭᱩᱜ ᱠᱟᱱᱟ᱾
ᱟᱪᱪᱷᱟ ᱟᱪᱪᱷᱟ ᱱᱚᱣᱟ ᱠᱚᱢᱯᱮᱴᱤ ᱠᱟᱛᱷᱟ ᱵᱤᱱ ᱞᱟᱹᱭ ᱠᱮᱫ ᱠᱷᱟᱱ ᱢᱤᱫᱴᱮᱱ ᱡᱤᱱᱤᱥ ᱞᱤᱧ ᱩᱭᱦᱟᱹᱨ ᱠᱮᱜᱼᱟ ᱦᱚᱭᱛᱳ ᱟᱨᱚ ᱠᱤᱪᱷᱩ ᱯᱟᱹᱴᱷᱩᱣᱟᱹ ᱠᱚ ᱞᱟᱯᱷᱟᱝ ᱥᱮᱪᱮᱫ ᱦᱟᱛᱟᱣ ᱯᱚᱨᱮ ᱦᱚᱸ ᱠᱟᱹᱢᱤ ᱠᱚ ᱵᱟᱠᱚ ᱧᱟᱢ ᱮᱟ ᱚᱱᱟ ᱧᱮᱞᱛᱮ ᱦᱚᱭᱛ ᱠᱤᱪᱷᱩ ᱠᱤᱪᱷᱩ ᱜᱤᱫᱽᱨᱟᱹ ᱟᱨᱚ ᱯᱟᱲᱦᱟᱣ ᱤᱱᱴᱟᱨᱮᱥᱴᱟᱜ ᱠᱚᱢᱚᱜ ᱠᱟᱱ ᱛᱠᱚ ᱞᱮᱠᱟᱧ ᱢᱚᱱᱮᱜᱼᱟ ᱟᱵᱮᱱ ᱪᱮᱫ ᱵᱮᱱ ᱢᱚᱱᱮᱼᱟ
ᱜᱚᱢᱠᱮ ᱥᱮᱪᱮᱫ ᱫᱚ ᱚᱱᱟ ᱫᱚ ᱵᱟᱭ ᱞᱟᱹᱭᱟ ᱡᱮ ᱥᱮᱪᱮᱫ ᱧᱟᱢ ᱛᱟᱭᱚᱢ ᱟᱢ ᱚᱱᱠᱟ ᱪᱟᱹᱠᱨᱤ ᱵᱟ ᱡᱚᱵ ᱛᱮᱜᱮ ᱦᱩᱭᱩᱜ ᱛᱟᱢᱟ ᱥᱮ ᱪᱮᱫ ᱫᱚ ᱚᱱᱟ ᱫᱚ ᱵᱟᱭ ᱞᱟᱹᱭᱟ ᱥᱮᱪᱮᱫ ᱥᱮᱪᱮᱫ ᱫᱚ ᱥᱮᱪᱮᱫ ᱛᱟᱭᱚᱢ ᱟᱢ ᱪᱟᱹᱠᱨᱤᱢ ᱧᱟᱢ ᱠᱮᱫ ᱵᱟ ᱵᱟᱢ ᱧᱟᱢ ᱠᱮᱫ ᱚᱱᱟ ᱫᱚ ᱢᱟᱨᱟᱝ ᱠᱟᱛᱷᱟ ᱫᱚ ᱵᱟᱝ ᱠᱟᱱᱟ ᱟᱢ ᱞᱟᱯᱷᱟᱝ ᱥᱮᱪᱮᱫ ᱛᱮ ᱥᱮᱪᱮᱫ ᱛᱟᱦᱮᱱ ᱢᱮ ᱧᱮᱞᱞᱟᱢ ᱟᱢᱟᱜ ᱰᱟᱦᱚᱨ ᱦᱚᱨ ᱰᱟᱦᱟᱨ ᱫᱚ ᱱᱤᱦᱟᱹᱛ ᱨᱟᱲᱟᱜ ᱜᱮ ᱛᱟᱦᱮᱱᱟ
ᱦᱳᱭ ᱱᱚᱣᱟ ᱱᱚᱣᱟ ᱢᱟ ᱦᱜ ᱟᱠᱥᱚᱞ ᱠᱟᱛᱷᱟ ᱠᱟᱱ ᱜᱮᱭᱟ ᱟᱫᱚ ᱮ ᱟᱵᱚ ᱟᱵᱚ ᱢᱟ ᱟᱵᱚ ᱦᱚᱲ ᱠᱚᱢᱟ ᱠᱟᱹᱴᱤᱡ ᱚᱲᱟᱜ ᱠᱚ ᱛᱟᱵᱚᱱ ᱚᱲᱟᱜ ᱥᱮᱫ ᱠᱚᱦᱚᱸ ᱠᱟᱹᱴᱤᱡ ᱞᱚᱠᱠᱷᱚ ᱵᱟᱲᱟ ᱦᱩᱭᱩᱜ ᱦᱩᱭᱩᱜ ᱛᱟᱵᱚᱱ ᱜᱮᱭᱟ ᱛᱚ ᱟᱫᱚ ᱚ ᱡᱮ ᱦᱟᱨᱟ ᱨᱟᱛᱟᱣ ᱜᱤᱫᱽᱨᱟᱹ ᱠᱚ ᱢᱮᱱᱟᱜ ᱠᱚᱣᱟ ᱩᱱᱠᱩ ᱡᱚᱠᱷᱚᱱ ᱚᱲᱟᱜ ᱨᱮᱱᱟᱜ ᱯᱚᱨᱤᱥᱛᱷᱤᱛᱤ ᱠᱚ ᱧᱮᱞᱟ ᱩᱱᱠᱩ ᱠᱚᱼᱼ ᱪᱤᱱᱛᱟᱹᱭᱟ ᱡᱮ ᱛᱤᱱᱟᱹᱜ ᱞᱚᱜᱚᱱ ᱜᱟᱱᱚᱜᱼᱟ ᱡᱟᱦᱟᱱᱟᱜ ᱢᱤᱫᱴᱤᱡ ᱡᱚᱜᱟᱣ ᱡᱚᱛᱚᱱ ᱦᱩᱭᱩᱜᱼᱟ ᱚᱱᱟ ᱠᱷᱟᱹᱛᱤᱨ ᱦᱚᱭᱛᱚ ᱱᱚᱣᱟ ᱠᱚ ᱥᱚᱢᱚᱥᱥᱟ ᱨᱮ ᱧᱩᱨᱩᱜᱼᱟ ᱥᱮ ᱪᱮᱫ ᱦᱟᱛᱟᱣ ᱫᱚ ᱫᱚᱨᱠᱟᱨ ᱠᱟᱛᱷᱟ ᱠᱟᱱ ᱜᱮᱭᱟ ᱠᱤᱱᱛᱩ ᱱᱤᱛᱚᱜ ᱨᱮᱱᱟᱜ ᱥᱚᱢᱚᱭ ᱠᱚᱨᱮ ᱫᱚ ᱚᱱᱠᱟ ᱵᱷᱟᱵᱛᱮ ᱥᱮᱪᱮᱫ ᱦᱟᱛᱟᱣ ᱨᱮᱱᱟᱜ ᱫᱚ ᱵᱟᱠᱚ ᱪᱤᱱᱛᱟᱹ ᱵᱷᱟᱱᱟᱭ ᱛᱟᱵᱚᱱᱟ ᱱᱚᱜᱼ ᱱᱚᱣᱟ ᱡᱮ ᱠᱟᱛᱷᱟ ᱞᱤᱧ ᱞᱟᱹᱭ ᱠᱮᱫᱮᱜᱼᱟ ᱡᱮ ᱥᱮᱪᱮᱫ ᱦᱟᱛᱟᱣ ᱨᱮᱱᱟᱜ ᱥᱮᱪᱮᱫ ᱞᱮᱠᱟᱛᱮ ᱦᱟᱛᱟᱣ ᱦᱩᱭᱩᱜᱼᱟ ᱱᱚᱣᱟ ᱡᱩᱫᱤ ᱡᱟᱦᱟᱸᱭ ᱡᱩᱫᱤ ᱠᱚ ᱟᱵᱚ ᱠᱟᱹᱴᱤᱡ ᱜᱤᱫᱽᱨᱟᱹ ᱠᱚ ᱠᱷᱟᱱ ᱦᱟᱨ ᱜᱤᱫᱽᱨᱟᱹ ᱫᱷᱷᱟᱨᱟᱭ ᱜᱮ ᱱᱚᱣᱟ ᱠᱚ ᱡᱤᱱᱤᱥ ᱡᱚᱠᱷᱚᱱ ᱡᱟᱦᱟᱸᱭ ᱠᱚ ᱥᱮᱬᱟ ᱠᱚᱣᱟ ᱤᱥᱠᱩᱞ ᱠᱚᱨᱮ ᱦᱩᱭᱪᱚ ᱟᱛ ᱠᱚᱨᱮ ᱦᱩᱭᱪᱮᱱᱚ ᱚᱲᱟᱜ ᱨᱮ ᱦᱩᱭᱪᱮᱱᱚ ᱛᱟᱦᱚᱞᱮ
ᱦᱩᱸ
ᱦᱚᱭ ᱛ ᱠᱩ ᱱᱚᱣᱟ ᱠᱚ ᱡᱤᱱᱤᱥ ᱠᱚ ᱵᱩᱡᱷᱟᱹᱣ ᱫᱟᱲᱮᱭᱟᱜᱼᱟ ᱩᱯᱚᱨᱚᱱᱛᱛ ᱞᱟᱦᱟ ᱞᱟᱯᱷᱟᱝ ᱥᱮᱫ ᱦᱚᱸᱠᱚ ᱪᱟᱞᱟᱣ ᱫᱟᱲᱮᱭᱟᱜᱼᱟ
ᱚᱱᱠᱟᱱᱟᱜ
ᱟᱫᱚ ᱦᱟᱸᱜ ᱱᱚᱛᱮ ᱨᱮᱱ ᱡᱟᱦᱟᱸ ᱯᱚᱨᱤᱥᱛᱷᱤᱛᱤ ᱧᱮᱞᱚᱜ ᱠᱟᱱᱟ ᱟᱞᱮ ᱱᱚᱛᱮ ᱠᱚᱞᱮᱡᱽ ᱦᱚᱸ ᱨᱟᱲᱟ ᱨᱮᱱᱟᱜ ᱠᱩᱨᱩᱢᱩᱴᱩ ᱫᱚ ᱦᱟᱛᱟᱣ ᱦᱩᱭ ᱟᱠ ᱜᱮᱭᱟ ᱦᱟᱸᱜ ᱟᱫᱚ ᱡᱟᱦᱟᱸ ᱥᱴᱩᱰᱮᱱᱴ ᱠᱚᱣᱟᱜ ᱡᱟᱦᱟᱸ ᱰᱤᱢᱟᱱᱰ ᱠᱚ ᱚᱱᱟ ᱠᱚᱜᱮ ᱯᱩᱨᱚᱱ ᱛᱮ ᱠᱟᱹᱴᱤᱡ ᱦᱚᱨᱚᱵᱚᱨᱚᱜ ᱠᱟᱨᱚᱱ ᱟᱞᱮ ᱱᱚᱛᱮ ᱫᱚ ᱦᱟᱸᱜ ᱠᱟᱹᱴᱤᱡ ᱪᱷᱟᱛᱤᱠ ᱛᱟᱞᱟᱨᱮ ᱢᱮᱱᱟᱜ ᱞᱮᱭᱟ ᱛᱚ ᱚᱱᱟ ᱦᱤᱥᱟᱹᱵ ᱛᱮ ᱟᱹᱰᱤᱜᱟᱱ ᱦᱚᱨᱚᱵᱚᱨᱚ ᱦᱩᱭ ᱫᱚ ᱦᱩᱭᱩᱜ ᱠᱟᱱ ᱜᱮᱭᱟ ᱚᱱᱟ ᱞᱮᱠᱟᱛᱮ ᱧᱮᱞ ᱞᱮᱠᱷᱟᱱ ᱟᱨ ᱡᱟᱦᱟᱸ ᱠᱟᱨᱚᱱ ᱠᱚ ᱦᱟᱸᱜ ᱞᱟᱹᱭ ᱵᱟᱲᱟ ᱦᱩᱭᱮᱱ ᱫᱚ ᱚᱱᱟ ᱠᱚ ᱧᱮᱞ ᱠᱟᱛᱮᱜ ᱠᱤᱪᱩ ᱠᱤᱪᱩ ᱟ ᱡᱟᱭᱜᱟ ᱟᱹᱛᱩ ᱠᱚᱨᱮ ᱫᱚ ᱥᱟᱱᱛᱟᱞᱤ ᱢᱤᱰᱤᱭᱟᱢ ᱨᱮ ᱜᱤᱫᱽᱨᱟᱹ ᱵᱷᱟᱹᱨᱛᱤ ᱠᱚ ᱠᱚᱢ ᱩᱛᱟᱹᱨ ᱟᱠᱟᱫ ᱞᱮᱠᱟᱜ ᱱᱚᱣᱟ ᱨᱮᱱᱟᱜ ᱥᱚᱢᱟᱫᱷᱟᱱ ᱪᱮᱫ ᱪᱮᱫ ᱪᱤᱠᱟᱹᱭ ᱦᱩᱭᱩᱜᱼᱟ ᱱᱚᱣᱟ ᱫᱚ ᱟᱹᱰᱤᱜᱮ ᱪᱤᱱᱛᱟᱹ ᱞᱮ ᱧᱟᱢᱟ ᱡᱩᱫᱤ ᱜᱚᱝᱠᱮ ᱟᱵᱤᱱ ᱵᱤᱱ ᱞᱟᱹᱭ ᱫᱟᱲᱮᱭᱟᱜ ᱠᱷᱟᱱ ᱢᱟᱥᱮ ᱵᱟᱨ ᱠᱟᱛᱷᱟ ᱞᱟᱹᱭᱵᱮᱱ
ᱜᱟᱨᱰᱤᱭᱟᱱ ᱠᱚᱦᱚᱸ ᱵᱩᱡᱽ ᱞᱟᱹᱠᱛᱤ ᱠᱟᱱᱟ ᱡᱮ ᱟᱵᱚᱣᱟᱜ ᱫᱚ ᱢᱤᱫᱴᱟᱝ ᱟᱭᱳ ᱟᱲᱟᱝ ᱛᱮ ᱟᱵᱚᱣᱟᱜ ᱪᱤᱠᱤᱛᱮ, ᱱᱤᱡᱮᱨᱟᱜ ᱪᱤᱠᱤ ᱱᱤᱡᱮᱨᱟᱜ ᱟᱭᱳ ᱟᱲᱟᱝ ᱱᱤᱡᱮᱨᱟᱜ ᱪᱤᱠᱤᱛᱮ ᱫᱚ, ᱚᱞ ᱨᱮᱱᱟᱜ ᱡᱚᱠᱷᱚᱱ ᱫᱟᱣᱮᱢ ᱧᱟᱢ ᱟᱠᱟᱟᱜᱼᱟ, ᱱᱤᱦᱟᱹᱛ ᱱᱤᱡᱮᱨᱟᱜ ᱪᱤᱠᱤᱛᱮ ᱱᱤᱡᱮᱨᱟᱜ ᱟᱭᱳ ᱟᱲᱟᱝᱢ ᱚᱞ ᱫᱟᱲᱮᱭᱟᱜ ᱠᱟᱱᱟ ᱡᱚᱠᱷᱚᱱ ᱤᱧ ᱫᱩᱧ ᱟᱥᱟᱭᱟ ᱚᱱᱟ ᱥᱟᱱᱟᱢ ᱜᱟᱨᱰᱤᱭᱟᱱ ᱠᱚ ᱵᱟ ᱥᱟᱱᱟᱢ ᱜᱚ ᱵᱟᱵᱟ ᱠᱚ ᱵᱩᱡᱷᱟᱹᱣ ᱫᱚᱨᱠᱟᱨ ᱠᱟᱱᱟ ᱡᱮ, ᱱᱚᱣᱟ ᱫᱚ ᱞᱟᱹᱠᱛᱤ ᱠᱟᱱ ᱜᱮᱭᱟ ᱱᱤᱡᱮᱨᱟᱜ ᱡᱟᱱᱟᱢ ᱟᱲᱟᱝ ᱦᱮᱸ ᱱᱤᱡᱮᱨᱟᱜ ᱯᱟᱹᱨᱥᱤ ᱛᱮ ᱚᱞ ᱱᱤᱡᱮᱨᱟᱜ ᱪᱤᱠᱤᱛᱮ ᱚᱞ, ᱱᱚᱣᱟ ᱫᱚ ᱱᱤᱦᱟᱹᱛᱤ ᱞᱟᱹᱠᱛᱤ ᱠᱟᱱ ᱜᱮᱭᱟ᱾ ᱟᱨ ᱡᱟᱦᱟᱸ ᱞᱮᱠᱟ ᱞᱟᱹᱠᱛᱤ ᱪᱮ ᱚᱱᱠᱟᱜᱮ,
ᱵᱩᱡᱷᱟᱹᱣ ᱨᱮᱦᱚᱸ ᱡᱟᱦᱟᱸᱭ ᱯᱟᱹᱴᱷᱩᱣᱟᱹᱭ ᱯᱟᱲᱦᱟᱜᱼᱟᱪᱮ ᱜᱤᱫᱽᱨᱟᱹᱭ ᱯᱟᱲᱦᱟᱜᱼᱟᱪᱮ ᱩᱱᱤ ᱵᱩᱡᱷᱟᱹᱣ, ᱛᱮ ᱮᱴᱠᱮᱴᱚᱬᱮ ᱮᱴᱟᱜ ᱯᱟᱹᱨᱥᱤ ᱛᱮ ᱮᱴᱟᱜ ᱡᱟᱹᱛᱤ ᱛᱮ ᱚᱞᱚᱜ ᱛᱮ ᱡᱟᱦᱟᱸ ᱮᱴᱠᱮᱴᱚᱬᱮ ᱥᱟᱢᱱᱟᱭᱟ, ᱚᱱᱟ ᱫᱚ ᱡᱟᱹᱱᱤᱡ ᱤᱧ ᱢᱚᱱᱮᱭᱟ ᱟᱵᱚ ᱱᱚᱣᱟ ᱥᱟᱱᱛᱟᱞᱤ ᱢᱤᱰᱤᱭᱟᱢ ᱛᱮ ᱚᱞ ᱠᱟᱛᱮᱫ ᱫᱚ ᱵᱟᱭ ᱥᱟᱢᱱᱟᱭ ᱤᱹᱠᱟᱧ ᱢᱚᱱᱮᱭᱟ᱾
ᱦᱮᱸ ᱟᱫᱚ ᱦᱟᱸᱜ ᱡᱟᱱᱟᱢ ᱟᱲᱟᱝ ᱛᱮᱫᱚ ᱦᱟᱸᱜ ᱩᱱᱟᱹᱜ ᱫᱚ ᱦᱟᱸᱜ ᱦᱚᱨᱚ ᱵᱚᱨᱚ ᱫᱚ ᱵᱟᱝ ᱦᱚᱨᱚᱵᱚᱨᱚ ᱦᱩᱭᱩᱜᱼᱟ ᱦᱟᱸᱜ᱾
ᱦᱮᱸ ᱫᱤᱱᱟᱹᱢᱟᱜ ᱨᱚᱲ ᱜᱮ ᱫᱤᱱᱟᱹᱢ ᱪᱮᱫ ᱞᱮᱠᱟᱢ ᱨᱚᱲ ᱠᱟᱱᱟ ᱚᱱᱠᱟᱜᱮ ᱤᱥᱠᱩᱞ ᱨᱮ ᱪᱟᱞᱟᱣ ᱠᱟᱛᱮ ᱦᱚᱢ ᱨᱚᱲᱮᱫᱼᱟ ᱥᱮᱪᱮ ᱟᱨ ᱚᱱᱟ ᱛᱮᱜᱮ, ᱵᱩᱡᱷᱟᱹᱣᱟᱢ ᱠᱟᱱᱟ ᱟᱫᱚ ᱵᱩᱡᱷᱟᱹᱣ ᱨᱮ ᱫᱚ ᱩᱱᱟᱹᱜ ᱮᱴᱟ ᱮᱴᱠᱮᱴᱚᱬᱮ ᱦᱩᱭᱩᱜ ᱞᱮᱠᱟ ᱫᱚ ᱵᱟᱝ ᱢᱮᱱᱮᱜ ᱜᱮᱭᱟ᱾
ᱟᱫᱚ ᱤᱱᱟᱹᱜᱮ ᱦᱟᱸᱜ ᱜᱟᱨᱰᱭᱟᱱ ᱠᱚ ᱵᱩᱡᱷᱟᱹᱣ ᱛᱩᱞᱟᱹᱣ ᱨᱮᱱᱟᱜ ᱢᱤᱫᱴᱤᱡ, ᱵᱷᱟᱜᱮ ᱠᱩᱨᱩᱢᱩᱴᱩ ᱱᱚᱛᱮ ᱨᱮᱫᱚ ᱦᱩᱭᱩᱜ ᱜᱮᱭᱟ ᱠᱤᱱᱛᱩ ᱡᱷᱚᱛᱚ ᱫᱚ ᱦᱟᱸᱜ ᱱᱚᱝᱠᱟ ᱵᱩᱡᱷᱟᱹᱣ ᱨᱮ ᱫᱚ ᱵᱟᱝ ᱜᱟᱱᱚᱜ ᱜᱮᱭᱟ᱾
ᱟᱪᱪᱷᱟ
ᱟᱫᱚ ᱡᱷᱚᱛᱚ ᱫᱚ ᱦᱟᱸᱜ ᱢᱤᱫ ᱥᱟᱶᱛᱮ ᱫᱚ ᱦᱟᱸᱜ ᱟᱫᱚ ᱤᱫᱤ ᱢᱟ ᱵᱟᱝ ᱜᱟᱱᱚᱜᱼᱟ ᱚᱠᱚᱭ ᱠᱚᱠᱚ ᱜᱟᱱᱚᱜ ᱠᱟᱱᱟ ᱩᱱᱠᱩ, ᱤᱫᱤ ᱩᱱᱠᱩ ᱥᱟᱶᱜᱮ ᱛᱟᱲᱟᱢ ᱵᱟᱲᱟ ᱦᱩᱭᱩᱜ ᱜᱮᱭᱟ᱾
ᱛᱚᱵᱩᱱᱨᱮᱦᱚ ᱡᱩᱫᱤ ᱞᱟᱯᱷᱟᱝ ᱥᱮᱫᱟᱜ ᱪᱤᱱᱛᱟᱹ ᱦᱩᱭᱩᱜ ᱠᱷᱟᱱ ᱫᱚ ᱛᱟᱦᱚᱞᱮ ᱫᱚ, ᱱᱚᱣᱟ ᱫᱚ ᱟᱹᱰᱤ ᱢᱟᱨᱟᱝ ᱰᱤᱥ ᱮᱰᱵᱷᱟᱱᱴᱮᱡᱽ ᱠᱟᱱ ᱜᱮᱭᱟ ᱡᱷᱚᱛᱚ ᱦᱚᱲ ᱵᱟᱝ ᱤᱫᱤ ᱠᱟᱛᱮᱫ ᱛᱟᱲᱟᱢ, ᱦᱮᱸᱥᱮ
ᱟᱫᱚ ᱜᱚᱢᱠᱮ ᱟᱹᱵᱤᱱ ᱫᱚ ᱟᱯᱮ ᱟᱹᱛᱩ ᱠᱚᱨᱮ ᱱᱚᱝᱠᱟ ᱤᱭᱟᱹ ᱠᱚ ᱦᱩᱭᱩᱜ ᱜᱮᱭᱟ ᱥᱮ ᱵᱟᱝᱟ?
ᱚᱱᱠᱟ ᱫᱚ ᱜᱚᱝᱠᱮ ᱱᱚᱛᱮ ᱦᱚᱸᱛᱚ ᱵᱟᱭ ᱦᱩᱭᱩᱜ ᱜᱮᱭᱟᱭ᱾ ᱥᱮᱪᱮᱫ ᱛᱮᱫᱚ ᱥᱟᱱᱟᱢ ᱠᱚᱜᱮ ᱥᱮᱪᱮᱫ ᱦᱟᱛᱟᱣ ᱨᱮᱫᱚ ᱨᱟᱹᱥᱠᱟᱹ ᱨᱮᱜᱮ ᱢᱮᱱᱟᱜ ᱠᱚᱣᱟ ᱡᱮ, ᱤᱧ ᱧᱮᱞᱚᱜ ᱠᱟᱱᱟ ᱥᱮᱪᱮᱫ ᱛᱮᱧ ᱥᱮᱪᱮᱫᱚᱜᱼᱟ ᱥᱟᱱᱟᱢ ᱦᱚᱲᱟᱜ ᱜᱮ ᱚᱱᱟ ᱨᱟᱹᱥᱠᱟᱹ ᱫᱚ ᱧᱮᱞᱚᱜ ᱠᱟᱱ ᱜᱮᱭᱟ ᱱᱤᱛᱚᱜ ᱫᱚ, ᱟᱫᱚ ᱩᱱᱟᱹᱜ ᱮᱠᱴᱟ ᱫᱚ ᱚᱱᱠᱟ ᱫᱚ ᱦᱩᱭ ᱫᱚ ᱦᱩᱭ ᱵᱟᱲᱟᱜ ᱜᱮᱭᱟ ᱢᱤᱫᱩᱱ ᱠᱚᱫᱚ᱾
ᱟᱪᱪᱷᱟ ᱟᱪᱪᱷᱟ
ᱟᱱᱟᱴᱨᱮ ᱮᱴᱠᱮᱴᱚᱬᱮ ᱨᱮ ᱥᱟᱱᱟᱢ ᱠᱚᱜᱮ ᱠᱚ ᱥᱩᱨᱩᱜ ᱜᱮᱭᱟ᱾
ᱦᱩᱸ ᱦᱩᱸ ᱟᱹᱰᱤ ᱱᱟᱯᱟᱭ ᱟᱹᱰᱤ ᱱᱟᱯᱟᱭ ᱜᱚᱢᱠᱮ